ᱡᱚᱦᱟᱨ ᱤᱭᱩ᱾
ᱪᱮᱫ ᱠᱩ ᱪᱤᱠᱟᱹ ᱵᱟᱲᱟᱭ ᱦᱩᱭᱩᱜ ᱠᱟᱱᱟ?
ᱱᱚᱜᱼᱚᱭ ᱜᱚᱰᱟ ᱥᱮᱫ ᱨᱮ ᱫᱩᱲᱩᱵ ᱦᱩᱭ ᱠᱟᱱᱟ ᱜᱟᱛᱤ ᱠᱚ ᱥᱟᱶ᱾
ᱛᱟᱦᱚᱞᱮ ᱚᱱᱛᱮ ᱫᱚ ᱪᱮᱫ ᱞᱮᱠᱟ ᱠᱷᱚᱵᱚᱨ ᱠᱩ?
ᱠᱷᱚᱵᱚᱨ ᱠᱚᱫᱚ ᱢᱚᱸᱡᱽ ᱵᱟᱲᱟ ᱜᱤ᱾ ᱟᱢᱜᱮ ᱪᱮᱫ ᱞᱮᱠᱟ?
ᱛᱮ ᱫᱚ ᱵᱮᱥ ᱜᱮᱭᱟᱞᱮ᱾
ᱜᱚᱝᱠᱮ ᱢᱮᱱᱮᱫ ᱠᱟᱱ ᱛᱟᱦᱮᱸᱤᱧ ᱡᱟᱦᱟᱱᱟᱜ ᱴᱚᱯᱤᱠ ᱫᱤᱭᱮᱞᱟᱟᱝ ᱜᱟᱞᱢᱟᱨᱟᱣ ᱞᱮᱠᱷᱟᱱ ᱵᱟᱝ ᱡᱩᱛᱩᱜᱼᱟ?
ᱦᱳᱭ ᱡᱩᱛ ᱠᱚᱜ ᱜᱮᱭᱟ᱾
ᱛᱟᱦᱚᱞᱮ ᱟᱯᱮ ᱫᱚ ᱥᱮᱫ ᱫᱚ ᱪᱤᱫ ᱞᱮᱠᱟᱱ ᱵᱟᱯᱞᱟ ᱦᱩᱭᱩᱜ ᱛᱮ ᱜᱚᱝᱠᱮ? ᱱᱚᱠᱟ ᱛᱩᱢᱫᱟᱜ ᱛᱮ ᱥᱮ ᱱᱚᱠᱟ ᱰᱤᱡᱮ ᱵᱟᱡ ᱵᱟᱡᱱᱟ ᱛᱮ?
ᱚᱱᱛᱮ ᱫᱚ ᱛᱩᱢᱫᱟᱜ ᱛᱮᱜᱮ ᱦᱩᱭᱩᱜ-ᱟ ᱟᱞᱮ ᱥᱮᱫ ᱫᱚ᱾
ᱵᱟᱝᱠᱷᱟᱱ ᱟᱨᱠᱤ ᱟᱸᱡᱚᱢᱚᱜ ᱠᱟᱱᱟ ᱮᱠᱷᱚᱱ ᱫᱚ ᱡᱚᱛᱚ ᱠᱚᱨᱮ ᱜᱤ ᱛᱩᱢᱫᱟᱜ, ᱴᱟᱢᱟᱠ, ᱛᱮᱫ ᱫᱚ ᱵᱟᱯᱞᱟ ᱫᱚ ᱵᱟᱝ ᱦᱩᱭᱩᱜ ᱠᱟᱱᱟ ᱟᱨᱠᱤ, ᱰᱤᱡᱮ ᱠᱚᱛᱮ᱾ ᱟᱫᱚ ᱢᱮᱱᱠᱷᱟᱱ ᱛᱩᱢᱫᱟᱹᱜ ᱴᱟᱢᱟᱠ ᱛᱮ ᱵᱟᱢ ᱵᱟᱯᱞᱟ ᱞᱮᱠᱷᱟᱱ, ᱟᱵᱚ ᱨᱮᱱ ᱠᱟᱹᱴᱤᱡ ᱠᱟᱹᱴᱤᱡ ᱜᱤᱫᱽᱨᱟᱹ ᱠᱚᱫᱚ ᱪᱮᱫ ᱞᱮᱠᱟ ᱛᱮᱠᱚ ᱵᱩᱡᱽ ᱱᱟᱢᱟ ᱡᱮ ᱟᱵᱚᱣᱟᱜ ᱫᱚ ᱟᱨ ᱮᱠᱪᱩᱭᱟᱞᱤ ᱫᱚ ᱛᱩᱢᱫᱟᱜ ᱴᱟᱢᱟᱠ ᱜᱮ᱾ ᱠᱟᱱᱟ ᱵᱮᱱ ᱵᱟᱡᱽᱱᱟ ᱫᱚ ᱵᱟᱝ ᱠᱟᱱᱟ ᱟᱨᱠᱤ᱾
ᱚᱱᱟ ᱫᱚ ᱠᱟᱱ ᱜᱮᱭᱟ ᱡᱮᱦᱮᱛᱩ ᱡᱟᱠ ᱤᱭᱟᱹ ᱪᱟᱹᱞᱩᱜ ᱠᱟᱱᱟ ᱫᱤᱥᱚᱢ ᱨᱮ ᱾
ᱚᱱᱟ ᱠᱚᱫᱚ ᱟᱵᱩᱣᱟᱜ ᱫᱚ ᱵᱟᱝ ᱠᱟᱱᱟ, ᱡᱮ ᱟᱵᱩᱣᱟᱜ ᱫᱚ ᱞᱟᱦᱟ ᱠᱷᱚᱱᱟᱜ ᱜᱮ ᱫᱚᱦᱚ ᱟᱹᱜᱩ ᱠᱟᱫᱟ ᱠᱚ ᱦᱟᱯᱲᱟᱢ ᱠᱚ᱾ ᱛᱩᱢᱫᱟᱜ ᱴᱟᱢᱟᱠ ᱜᱮ᱾
ᱦᱳᱭ ᱦᱳᱭ, ᱯᱟᱪᱮ ᱱᱮᱛᱟᱨ ᱫᱚ ᱟᱸᱡᱚᱢ ᱧᱟᱢᱚᱜ ᱠᱟᱱᱟ᱾ ᱡᱚᱛᱚ ᱟᱹᱛᱩ ᱟᱹᱛᱩ ᱠᱚᱨᱮ ᱜᱤ ᱟᱸᱜᱤᱨ ᱠᱟᱛᱮ ᱜᱮᱠᱚ ᱟᱜᱩ ᱞᱮ ᱫᱟ᱾ ᱟᱨᱠᱤ ᱥᱟᱨ ᱥᱟᱹᱜᱩᱱ ᱵᱟᱯᱞᱟ ᱞᱮᱠᱟ ᱚᱱᱠᱟ ᱫᱚ ᱵᱟᱝᱜᱤᱱ ᱱᱮᱞ ᱧᱟᱢᱚᱜ ᱠᱟᱱᱟ᱾ ᱡᱚᱛᱚ ᱜᱮ ᱟᱸᱜᱤᱨ ᱠᱟᱛᱮ ᱠᱚ ᱟᱹᱜᱩᱭᱮᱫᱟ ᱟᱨ ᱚᱝᱠᱟ ᱠᱟᱛᱮ ᱜᱤ ᱟᱨᱠᱤ ᱪᱟᱵᱟᱜ ᱠᱟᱱᱟ᱾
ᱦᱳᱭ, ᱚᱱᱟ ᱫᱚ ᱵᱮᱥ ᱜᱮᱢ ᱞᱟᱹᱭᱮ ᱠᱟᱱᱟ᱾ ᱛᱟᱣ ᱱᱩᱠᱩ ᱫᱚ ᱵᱟᱠᱚ ᱵᱩᱡᱮ ᱠᱟᱱᱟ, ᱚᱱᱠᱟ ᱟᱸᱜᱤᱨ ᱠᱟᱛᱮ ᱜᱮ ᱟᱹᱜᱩᱭᱮᱫ ᱠᱚᱣᱟ ᱠᱚ᱾ ᱚ, ᱵᱟᱯᱞᱟ ᱠᱚᱦᱚᱸ ᱠᱚᱢ ᱤᱫᱤᱜ ᱠᱟᱱᱟ᱾
ᱦᱮᱸᱥᱮ ᱜᱚᱝᱠᱮ ᱪᱤ ᱤᱧ ᱞᱟᱹᱭᱟ ᱵᱟᱨ ᱵᱚᱪᱷᱚᱨ ᱠᱷᱚᱱ ᱵᱟᱯᱞᱟ ᱫᱚ ᱵᱟᱝ ᱦᱩᱭ ᱟᱠᱟᱱᱟ ᱾
ᱛᱟᱦᱚᱞᱮ ᱱᱤᱭᱟᱹ ᱵᱚᱪᱷᱚᱨ ᱫᱚ᱾ ᱚᱝᱠᱟ ᱜᱮ ᱛᱟᱵᱚᱜ ᱛᱚ ᱛᱟᱵᱚᱜᱼᱟ,
ᱢᱮᱱᱠᱷᱟᱱ ᱰᱤᱡᱮ ᱵᱟᱝ ᱵᱟᱡᱟᱣ ᱞᱮᱱ ᱠᱷᱟᱱ ᱫᱚ ᱛᱩᱢᱫᱟᱜ ᱴᱟᱢᱟᱠ ᱜᱮ ᱵᱷᱟᱜᱤᱭᱟ ᱛᱩᱢᱫᱟᱹᱜ ᱴᱟᱢᱟᱠ ᱛᱮᱫᱚ ᱜᱚᱜᱚ ᱛᱟᱠᱚ ᱦᱚ, ᱟᱭᱳ ᱛᱟᱠᱚ ᱦᱚ, ᱵᱤᱴᱤ ᱛᱟᱠᱩ ᱦᱚ ᱩᱱᱠᱩ ᱦᱚᱸᱠᱚ ᱮᱱᱮᱡ ᱫᱟᱲᱤᱭᱟᱜᱼᱟ, ᱟᱨ ᱠᱚᱲᱟ ᱠᱚ ᱛᱩᱢᱫᱟᱜ ᱴᱟᱢᱟᱠ ᱨᱩ, ᱛᱮ ᱵᱟᱝᱟ ᱟᱨᱠᱤ ᱚᱱᱟ ᱛᱮᱠᱚ ᱨᱟᱹᱥᱠᱟᱹᱭ ᱜᱮᱭᱟ ᱾ ᱟᱨᱠᱤ ᱰᱤᱡᱮ ᱵᱮᱱ ᱵᱟᱡᱽᱱᱟ ᱠᱚ ᱵᱟᱡᱟᱣ ᱞᱮᱱᱠᱷᱟᱱ ᱫᱚ᱾ ᱩᱱᱠᱩ ᱜᱚᱜᱚ ᱛᱟᱠᱚ ᱫᱚ ᱤᱱᱠᱟ ᱫᱚ ᱨᱟᱹᱥᱠᱟᱹ ᱫᱚ ᱵᱟᱠᱚ ᱧᱟᱢᱟ᱾ ᱟᱹᱨᱠᱤ ᱠᱚᱲᱟ ᱠᱚ ᱢᱟᱛᱚ ᱦᱟᱺᱰᱤ ᱧᱩ ᱠᱟᱛᱮ ᱠᱚ ᱮᱱᱮᱡ ᱜᱮᱭᱟ ᱩᱱᱠᱩ ᱢᱟᱛᱚ ᱾ ᱩᱱᱠᱩ ᱠᱚᱢᱟ ᱟᱨ ᱠᱷᱟᱥ ᱠᱷᱟᱥ ᱛᱮ ᱴᱤ ᱜᱚᱜᱚ ᱛᱟᱠᱚ ᱠᱚ ᱵᱤᱴᱤ ᱛᱟᱠᱚ ᱠᱚ ᱤᱭᱟᱹ ᱢᱚᱡᱽ ᱛᱮ ᱮᱱᱮᱡ ᱫᱚᱠᱚ ᱵᱟᱠ ᱚᱱᱟ ᱢᱟ ᱟᱹᱨᱠᱤ ᱨᱟᱹᱥᱠᱟᱹ ᱠᱚ᱾
ᱦᱳᱭ, ᱚᱱᱟ ᱫᱚ ᱵᱮᱥ ᱜᱮᱢ ᱞᱟᱹᱭ ᱠᱮᱜ ᱾ ᱚᱱᱟ ᱫᱚᱻ ᱵᱚᱱᱫᱚ ᱩᱪᱤᱛ ᱠᱟᱱᱟ ᱾ ᱡᱮᱦᱮᱸᱛᱩ ᱮᱠᱷᱚᱱ ᱫᱚ ᱚᱱᱟ ᱦᱩᱭ ᱠᱟᱱ ᱛᱮ ᱡᱟᱦᱟᱸ᱾ ᱟᱭᱢᱟ ᱡᱟᱭᱜᱟ ᱨᱮ ᱡᱷᱚᱜᱽᱲᱟ ᱠᱩ ᱦᱩᱭᱩᱜ ᱠᱟᱱᱟ ᱟᱨ ᱢᱚᱸᱡᱽ ᱛᱮ ᱢᱟᱱᱮ ᱵᱟᱯᱞᱟ ᱠᱚ ᱵᱟᱝ ᱦᱩ ᱦᱩᱭᱩᱜ ᱠᱟᱱᱟ ᱾ ᱦᱮᱸᱛᱚ ᱧᱩ ᱠᱟᱜ ᱠᱟᱱᱟ ᱠᱚ ᱟᱨ ᱵᱟᱯᱞᱟ ᱡᱟᱭᱜᱟ ᱠᱚᱨᱮ᱾ ᱛᱟᱯᱟᱢᱚᱜ ᱠᱟᱱᱟ ᱠᱚ, ᱥᱮ ᱵᱮᱥ ᱛᱮ ᱵᱟᱯᱚᱞᱟ ᱦᱚᱸ ᱵᱟᱝ ᱦᱩᱭ ᱫᱟᱲᱮᱭᱟᱜ ᱠᱟᱱᱟ ᱾
ᱦᱳᱭ ᱦᱳᱭ, ᱧᱮᱞᱮᱫ ᱠᱟᱱ ᱜᱤᱭᱟᱹᱧ ᱡᱮ ᱛᱩᱢᱫᱟᱜ ᱴᱟᱢᱟᱠ ᱦᱚᱸ ᱡᱟᱹᱨᱩᱨᱤ ᱜᱮᱭᱟ ᱮᱠᱪᱩᱭᱮᱞᱤ ᱫᱚ ᱟᱨ ᱵᱮᱱ ᱪᱮᱫ ᱠᱚ ᱢᱮᱱᱟᱜ-ᱟ ᱰᱤᱡᱮ ᱵᱚᱠᱥ ᱠᱚᱦᱚᱸ ᱡᱟᱹᱨᱩᱲ ᱜᱮᱭᱟ ᱾ ᱰᱤᱡᱮ ᱵᱚᱠᱥ ᱠᱚ ᱵᱟᱝ ᱵᱟᱡᱟᱣ ᱞᱮᱱᱻ ᱠᱷᱟᱱ ᱛᱚ ᱚᱲᱟᱜ ᱠᱚᱨᱮ ᱵᱟᱝ ᱟᱹᱛᱩ ᱠᱚᱨᱮ᱾ ᱵᱟᱯᱚᱞᱟ ᱞᱮᱠᱟ ᱵᱟᱝ ᱵᱩᱡᱷᱟᱹᱜ-ᱟ, ᱤᱧ ᱫᱩᱧ ᱢᱮᱱ ᱠᱮᱭᱟ ᱡᱮ ᱥᱤᱧ-ᱢᱟᱨᱥᱟᱞ ᱫᱚ ᱰᱤᱡᱮ ᱵᱟᱡᱟᱣ ᱨᱮ ᱦᱚᱸ ᱴᱷᱤᱠ ᱠᱟᱱ ᱜᱮᱭᱟ, ᱞᱮᱠᱤᱱ ᱫᱚ ᱧᱤᱫᱟᱹ ᱞᱮᱠᱷᱟᱱ ᱫᱚ ᱛᱩᱢᱫᱟᱜ ᱴᱟᱢᱟᱠ ᱜᱮ ᱴᱷᱤᱠᱚᱜ ᱟ ᱾
ᱦᱳᱭ, ᱚᱱᱟ ᱦᱚᱸ ᱵᱮᱥ ᱜᱮᱢ ᱞᱟᱹᱭᱮᱫ ᱜᱮᱭᱟ ᱾ ᱡᱮ ᱦᱮᱸᱛᱩ ᱵᱟᱱᱟᱨ ᱜᱮ ᱡᱚᱨᱩᱨᱤ ᱠᱟᱱᱟ, ᱟᱫᱚ ᱡᱚᱨᱩᱨᱤ ᱠᱟᱱᱟ ᱛᱚ ᱴᱟᱭᱮᱢ᱾
ᱦᱳᱭ ᱦᱳᱭ ᱾ ᱵᱟᱨᱚᱴᱟ ᱯᱚᱨ ᱠᱷᱚᱱ ᱫᱚ ᱰᱤᱡᱮ ᱦᱚᱸ ᱪᱟᱹᱞᱩ ᱞᱮᱠᱷᱟᱡ ᱫᱚ ᱠᱚᱱᱚ ᱜᱚᱜᱚ ᱛᱟᱠᱚ ᱚᱥᱩᱵᱤᱫᱟ ᱵᱟᱠᱚ ᱠᱩᱨᱟᱣᱟ, ᱪᱮᱠᱟ ᱫᱚ ᱩᱱᱠᱩ ᱫᱚ ᱚᱲᱟᱜ ᱠᱚ ᱠᱚ ᱨᱩᱣᱟᱹᱲᱟ᱾
ᱦᱳᱭ᱾ ᱛᱟᱦᱚᱸᱞᱮ ᱱᱤᱭᱟᱹ ᱵᱚᱪᱷᱚᱨ ᱫᱚ ᱵᱟᱯᱞᱟ ᱢᱟᱯᱞᱟ ᱫᱚ ᱵᱟᱝ ᱦᱩᱭᱩᱜ ᱠᱟᱱ ᱛᱟᱯᱮ ᱫᱟ᱾
ᱵᱟᱝ ᱦᱩᱭᱩᱜ ᱠᱟᱱᱟ ᱜᱚᱝᱠᱮ᱾ ᱡᱷᱚᱛᱚ ᱠᱚ ᱟᱸᱜᱤᱨ ᱟᱹᱜᱩᱭᱮᱫ ᱠᱚᱣᱟ ᱠᱚ ᱪᱮᱫ ᱮᱢ ᱢᱮᱱᱟ᱾
ᱯᱮ ᱟᱞᱮᱥᱮᱫ ᱫᱚ ᱦᱳᱭ ᱠᱟᱱ ᱜᱮᱭᱟ ᱦᱟᱸᱜ ᱯᱮ ᱦᱚᱲᱟᱜ ᱮᱠᱷᱚᱱ ᱫᱚ ᱥᱟᱹᱜᱩᱱ ᱤᱭᱟᱹ ᱠᱟᱱᱟ᱾
ᱦᱳᱭ ᱦᱳᱭ᱾ ᱛᱟᱦᱚᱸᱞᱮ ᱜᱚᱝᱠᱮ ᱠᱚᱱᱴᱮᱠ ᱱᱚᱢᱵᱟᱨ ᱫᱚ ᱮᱢ ᱠᱮᱭᱟᱢ ᱤᱧᱠᱮ ᱤᱱᱟᱹ ᱠᱷᱟᱱ ᱟᱯᱮ ᱥᱮᱱ ᱡᱩᱫᱤ ᱡᱷᱚᱛᱚ ᱥᱩᱵᱤᱫᱷᱟ ᱧᱟᱢ ᱞᱮᱠᱷᱟᱱ ᱤᱧ ᱦᱚᱧ ᱦᱮᱸᱡ ᱫᱟᱲᱮ ᱠᱮᱭᱟ᱾
ᱦᱳᱭᱤᱧ ᱱᱮᱶᱛᱟ ᱢᱮᱭᱟ ᱦᱟᱸᱜ ᱵᱟᱯᱞᱟ ᱨᱮ ᱦᱟᱸᱜ᱾
ᱦᱳᱭ ᱦᱳᱭ,
ᱛᱟᱦᱚᱸᱞᱮ ᱜᱚᱝᱠᱮ ᱤᱱᱟᱹᱜ ᱜᱤᱧ ᱜᱟᱞᱢᱟᱨᱟᱣ ᱠᱮᱫ-ᱟ
ᱟᱪᱪᱷᱟ ᱴᱷᱤᱠ ᱜᱮᱭᱟ᱾